ᱦᱮᱞᱳ ᱾
ᱦᱮᱞᱳ ᱜᱚᱝᱠᱮ ᱾
ᱦᱮᱸ ᱡᱚᱦᱟᱨ ᱜᱮ ᱾
ᱦᱮᱸ ᱡᱚᱦᱟᱨ ᱜᱮ ᱜᱚᱝᱠᱮ ᱾
ᱟᱪᱪᱷᱟ, ᱱᱟᱯᱟᱭ ᱵᱟᱲᱟ ᱜᱮᱛᱚ? ᱟᱪᱪᱷᱟ ᱾
ᱜᱚᱝᱠᱮ ᱟᱢ ᱦᱚᱸ ᱪᱮᱫ ᱞᱮᱠᱟ?
ᱦᱮᱸ ᱜᱚᱝᱠᱮ ᱦᱟᱯᱮ ᱱᱤᱛᱚᱜ ᱫᱚ ᱟᱯᱟᱛᱚᱛᱚ ᱱᱟᱯᱟᱭ ᱜᱮ ᱱᱟᱦᱟᱜ ᱾
ᱟᱪᱪᱷᱟ ᱾
ᱦᱮᱸ ᱾ ᱦᱮᱸ ᱛᱟᱯᱚᱨᱮ ᱛᱚᱞᱟ ᱠᱚᱫᱚ ᱮᱢ ᱵᱟᱲᱟ ᱦᱩᱭ ᱟᱠᱟᱱᱟ ᱥᱮ ᱟᱹᱣᱨᱤ?
ᱦᱮᱸ ᱜᱚᱢᱠᱮ ᱛᱚᱞᱟ ᱠᱚᱫᱚ ᱮᱢ ᱵᱟᱲᱟ ᱫᱚ ᱦᱩᱭ ᱟᱠᱟᱱ ᱜᱮᱭᱟ, ᱮᱨ ᱵᱟᱲᱟ ᱫᱚ ᱦᱩᱭ ᱟᱠᱟᱱ ᱜᱮᱭᱟ ᱾ ᱟᱫᱚ ᱮᱨ ᱵᱟᱲᱟ ᱞᱮᱠᱟ ᱛᱮᱫᱚ ᱫᱟᱜ ᱠᱚᱫᱚ ᱟᱹᱣᱨᱤ ᱞᱟᱜᱟᱜᱼᱟ ᱟᱫᱚ ᱟᱫᱚ ᱫᱟᱜ ᱠᱚ ᱞᱟᱜᱟᱣ ᱵᱟᱲᱟ ᱞᱮᱠᱷᱟᱱ ᱜᱮ ᱪᱟᱥᱵᱟᱥ ᱠᱚᱫᱚ ᱠᱟᱹᱢᱤ ᱟᱨᱟᱢᱵᱚ ᱦᱩᱭᱩᱜ ᱜᱮᱭᱟ ᱾ ᱟᱫᱚ ᱟᱯᱮ ᱥᱮᱫ ᱜᱮ ᱪᱮᱫ ᱞᱮᱠᱟ?
ᱟᱞᱮ ᱥᱮᱫ ᱜᱚᱝᱠᱮ ᱯᱟᱞᱮ ᱡᱟᱹᱱᱤᱡ ᱟᱸᱡᱚᱢ ᱧᱟᱢᱮᱫ ᱜᱮᱭᱟ ᱵᱮᱱ ᱚᱱᱠᱟ ᱫᱚ ᱫᱟᱜ ᱡᱚᱨᱚᱜ ᱠᱟᱱ ᱜᱮᱭᱟ ᱾
ᱦᱮᱸ ᱦᱮᱸ ᱦᱮᱸ ᱾
ᱦᱮᱸ ᱟᱫᱚ ᱩᱱᱟᱹᱜ ᱮᱠᱴᱟ ᱫᱟᱜ ᱫᱚ ᱟᱣᱨᱤ ᱡᱟᱨᱟᱜᱼᱟ ᱱᱤᱦᱛ ᱜᱮ ᱡᱩᱫᱤ ᱠᱷᱮᱛ ᱵᱟᱹᱫᱽ ᱨᱮ ᱫᱟᱜ ᱛᱤᱸᱜᱩᱱᱟ ᱛᱟᱦᱚᱞᱮ ᱠᱷᱟᱱ ᱫᱚ ᱱᱟᱦᱟᱜ ᱥᱤ ᱵᱟᱲᱟ ᱠᱟᱛᱮᱫ ᱱᱟᱦᱟᱜ ᱨᱚᱦᱚᱭ ᱫᱚ ᱜᱟᱱ ᱫᱚ ᱜᱟᱱ ᱩᱛᱟᱹᱨᱚᱜ ᱜᱮᱭᱟ ᱚᱱᱠᱟ ᱫᱚ ᱛᱚᱞᱟ ᱦᱟᱨᱟ ᱵᱟᱲᱟ ᱟᱠᱟᱱ ᱜᱮᱭᱟ ᱢᱤᱫ ᱵᱟᱨ
ᱟᱪᱪᱷᱟ
ᱦᱩᱸ ᱟᱪᱪᱷᱟ ᱜᱚᱝᱠᱮ ᱟᱞᱟᱝ ᱱᱤᱛᱚᱜ ᱢᱟᱱᱮ ᱡᱟᱦᱟᱸ ᱴᱟᱭᱤᱢ ᱠᱚ ᱮᱢ ᱟᱠᱟᱫ ᱞᱟᱝ ᱢᱟᱨᱟᱝ ᱵᱚᱦᱚᱜ ᱠᱚ ᱚᱱᱟ ᱴᱟᱭᱤᱢ ᱛᱟᱞᱟ ᱨᱮᱜᱮ ᱛᱚ ᱢᱤᱫᱴᱤᱡ ᱚᱱᱠᱟᱱᱟᱜ ᱢᱤᱫᱴᱤᱡ ᱪᱮᱨᱦᱟ ᱧᱚ ᱜᱟᱜ ᱠᱟ ᱴᱨᱚᱯᱤᱠ ᱟᱹᱜᱩ ᱠᱟᱛᱮᱫ ᱞᱟᱝ ᱨᱚᱯᱚᱲᱚᱜᱼᱟ ᱦᱮᱸ ᱡᱟᱛᱮ ᱟᱵᱮᱱ ᱚᱱᱟ ᱱᱤᱭᱮ ᱠᱟᱹᱴᱤᱡ ᱵᱟᱰᱟᱭ ᱛᱟᱦᱮᱱ ᱛᱟᱵᱮᱱ ᱢᱟ ᱥᱮ ᱟᱹᱞᱤᱧᱟᱜ ᱦᱚᱸ ᱠᱟᱹᱴᱤᱡ ᱵᱟᱰᱟᱭ ᱛᱟᱦᱮᱱ ᱛᱟᱹᱞᱤᱧ ᱢᱟ ᱢᱟᱱᱮ ᱵᱟᱱᱟ ᱦᱚᱲ ᱛᱮ ᱚᱱᱟ ᱴᱚ ᱯᱤᱠ ᱜᱟᱞᱚᱪ ᱠᱟᱛᱮᱫ ᱞᱟᱝ ᱥᱚᱢᱟᱯ ᱟ ᱚᱱᱟ ᱠᱷᱟᱱ ᱟᱹᱰᱤ ᱱᱟᱯᱟᱭ ᱠᱚᱜ-ᱟ
ᱦᱮᱸ ᱦᱮᱸ
ᱦᱮᱸ
ᱜᱚᱢᱠᱮ ᱞᱟᱹᱭ ᱛᱟᱞᱟᱝ ᱢᱮ ᱟᱢᱜᱮ
ᱟᱨ ᱛᱟᱞᱦᱮ ᱚᱱᱮ ᱚᱱᱮ ᱡᱮ ᱵᱩᱨᱩ ᱯᱟᱛᱟ ᱨᱮᱱᱟᱜ ᱞᱟᱝ ᱜᱚᱞᱯᱚ ᱞᱮᱱᱠᱷᱟᱱ ᱵᱟᱝ ᱜᱟᱱ ᱠᱚᱜ-ᱟ
ᱦᱩᱸ ᱜᱟᱱᱚᱜ ᱜᱮᱭᱟ
ᱟᱪᱪᱷᱟ ᱢᱟᱱᱮ ᱵᱩᱨᱩ ᱯᱟᱛᱟᱨᱮ ᱪᱮᱫ ᱠᱚ ᱥᱮ ᱪᱮᱫ ᱞᱮᱠᱟ ᱧᱮᱞ ᱞᱮᱠᱷᱟᱱ ᱪᱮᱫ ᱞᱮᱠᱟ ᱵᱚᱸᱜᱟ ᱵᱩᱨᱩ ᱚᱱᱮ ᱚᱱᱟ ᱠᱚ ᱱᱤᱭᱟᱹᱞᱟᱝ ᱨᱚᱯᱚᱲᱟ ᱥᱮ ᱪᱮᱫ?
ᱦᱮᱸ ᱦᱮᱸ
ᱦᱮᱸ ᱟᱫᱚ ᱜᱚᱝᱠᱮ ᱟᱵᱮᱱ ᱜᱮ ᱯᱳᱭᱞᱳ ᱵᱮᱱ ᱮᱦᱚᱵ ᱞᱮᱠᱷᱟᱱ ᱟᱨ ᱱᱟᱯᱟᱭ ᱠᱚᱜ-ᱟ
ᱟᱫᱚ ᱜᱚᱝᱠᱮ ᱵᱩᱨᱩ ᱯᱟᱛᱟ ᱵᱚᱞᱛᱮ ᱦᱩᱭᱩᱜ ᱠᱟᱱᱟ ᱦᱚᱸᱜ-ᱚᱭ ᱡᱟᱦᱟᱸᱦᱩᱭᱩᱜ ᱛᱟᱵᱚᱱᱟ ᱵᱩᱨᱩ ᱵᱚᱸᱜᱟ ᱟᱥᱟᱲ ᱵᱚᱸᱜᱟ ᱨᱮ ᱟᱥᱟᱲ ᱵᱚᱸᱜᱟ ᱨᱮᱱᱟᱜ ᱯᱤᱭᱟ ᱥᱩᱱᱤ ᱵᱟᱨᱮ ᱡᱟᱦᱟᱸ ᱦᱩᱭᱩᱜ ᱛᱟᱵᱱᱟ, ᱚᱱᱟ ᱴᱟᱜ ᱜᱮᱛᱚ ᱜᱟᱯᱟ ᱥᱮ ᱪᱮᱫ ᱞᱮᱠᱟ? ᱥᱮᱴᱮᱨ ᱫᱚ ᱥᱮᱴᱮᱨ ᱟᱠᱟᱱ ᱜᱮᱭᱟ
ᱦᱮᱸ ᱜᱚᱝᱠᱮ ᱜᱟᱯᱟ ᱠᱟᱱ ᱜᱮᱭᱟ
ᱦᱚᱭ ᱟᱫᱚ ᱜᱚᱝᱠᱮ ᱦᱩᱭᱩᱜ ᱠᱟᱱᱟ ᱵᱩᱨᱩ ᱵᱚᱸᱜᱟ ᱫᱚ ᱪᱟᱞᱟᱣ ᱫᱚ ᱪᱟᱞᱟᱣ ᱵᱟᱲᱟ ᱫᱚ ᱵᱟᱝ ᱦᱩᱭ ᱟᱠᱟᱱ ᱜᱮᱭᱟ ᱟᱫᱚ ᱩᱱᱟᱹᱜ ᱴᱟᱜ ᱫᱚ ᱤᱭᱟᱹ ᱫᱚ ᱵᱟᱹᱱᱩᱜ ᱟᱠᱟᱫᱟ ᱵᱟᱲᱟᱭ ᱫᱚ ᱚᱸᱰᱮᱱᱟᱜ ᱥᱚᱢᱚᱱᱫᱷᱮ ᱫᱚ ᱟᱸᱡᱚᱢ ᱵᱟᱲᱟ ᱦᱩᱭ ᱟᱠᱟᱱᱟ ᱚᱱᱟ ᱠᱚᱜᱮ ᱦᱚᱲ ᱠᱚᱴᱦᱮᱱ ᱟᱸᱡᱚᱢ ᱵᱟᱲᱟ ᱦᱩᱭ ᱠᱟᱱᱟ ᱡᱟᱦᱟᱸᱭ ᱠᱚ ᱪᱟᱞᱟᱣ ᱵᱟᱲᱟ ᱟᱠᱟᱱᱟ ᱩᱱᱠᱩ ᱠᱚ ᱴᱷᱮᱱ ᱜᱮ ᱟᱸᱡᱚᱢ ᱵᱟᱲᱟ ᱦᱩᱭ ᱟᱠᱟᱱᱟ ᱚᱱᱮ ᱚᱱᱟ ᱠᱚᱛᱮ ᱜᱮ ᱢᱚᱱᱮ ᱠᱚᱫᱚ ᱥᱟᱹᱱᱛᱤ ᱵᱟᱲᱟ ᱦᱩᱭ ᱠᱟᱱᱟ ᱟᱫᱚ ᱪᱟᱞᱟᱣ ᱫᱚ ᱵᱟᱝ ᱦᱩᱭ ᱠᱟᱱᱟ ᱟᱫᱚ ᱜᱚᱞᱠᱮ ᱟᱢ ᱫᱚ ᱵᱩᱨᱩ ᱢᱟᱱᱮ ᱥᱩᱨ ᱦᱚᱸ ᱥᱩᱨ ᱦᱚᱲ ᱠᱟᱱ ᱜᱮᱭᱟᱢ ᱜᱚᱝᱠᱮ ᱟᱫᱚ ᱟᱢᱫᱚ ᱪᱟᱞᱟᱣ ᱦᱚᱢ ᱪᱟᱞᱟᱣ ᱵᱟᱲᱟ ᱟᱠᱟᱱᱟ ᱟᱢ ᱠᱟᱹᱴᱤᱡ ᱮᱢ ᱞᱟᱹ ᱞᱟᱹᱭ ᱛᱟᱞᱟᱝ ᱠᱷᱟᱱ ᱞᱟᱦᱟ ᱱᱟᱯᱟᱭ ᱠᱚᱜ ᱠᱮᱭᱟ
ᱦᱮᱸ ᱜᱚᱝᱠᱮ ᱚᱱᱠᱟ ᱫᱚ ᱪᱟᱞᱟᱣ ᱵᱟᱲᱟ ᱫᱚ ᱱᱟᱦᱟᱜ ᱥᱩᱨ ᱨᱮ ᱠᱟᱱ ᱨᱮᱦᱚᱸᱧ ᱢᱟᱱᱮ ᱥᱩᱨ ᱫᱚ ᱟᱞᱮ ᱯᱟᱦᱴᱟ ᱫᱚ ᱱᱚᱛᱮ ᱫᱚ ᱯᱨᱟᱭ ᱠᱟᱹᱴᱤᱡ ᱮᱸ ᱥᱩᱨ ᱧᱚᱜᱚᱜ ᱠᱟᱱ ᱜᱮᱭᱟ ᱮᱭᱥᱮ ᱠᱤ ᱢᱚᱴᱟᱢᱩᱴᱤ ᱮᱸ ᱯᱟᱪᱟᱥ ᱠᱤᱞᱳᱢᱤᱴᱟᱨ ᱜᱟᱱ ᱪᱟᱞᱟᱜ ᱦᱩᱭᱩᱜ-ᱟ
ᱟᱪᱪᱷᱟ
ᱦᱩᱸ ᱛᱟᱦᱞᱮ ᱟᱨᱚ ᱚᱱᱠᱟ ᱵᱩᱨᱩ ᱵᱩᱨᱩ ᱛᱮ ᱦᱚᱨ ᱢᱮᱱᱟᱜ ᱚᱱᱟ ᱫᱚ ᱠᱟᱹᱴᱤᱡ ᱥᱩᱨᱩᱜ ᱛᱟᱞᱮ ᱜᱮᱭᱟ
ᱦᱮᱸ
ᱦᱮᱸ ᱟᱫᱚ ᱡᱟᱦᱟᱸ ᱛᱤᱱᱟᱹᱜ ᱩᱰᱟᱹᱝ ᱵᱟᱲᱟᱭ ᱢᱮᱱᱟᱜ ᱟᱠᱟᱫ, ᱚᱱᱟ ᱥᱚᱢᱢᱚᱱᱫᱷᱮ ᱩᱱᱟᱹᱜ ᱩᱰᱟᱹᱝ ᱫᱚ ᱱᱟᱦᱟᱜ-ᱟ᱾ ᱛᱟᱦᱞᱮ ᱦᱩᱭᱩᱜ ᱜᱮᱭᱟ᱾
ᱦᱮᱸ ᱦᱮᱸ
ᱦᱮᱸ ᱵᱩᱨᱩ ᱯᱟᱛᱟ ᱫᱚ ᱚᱱᱠᱟ ᱟᱸᱡᱚᱢ ᱟᱠᱟᱱᱟ ᱵᱟᱝ ᱢᱮᱱ ᱱᱚᱛᱮ ᱵᱩᱨᱩ ᱪᱮᱛᱟᱱ ᱨᱮ ᱵᱚᱸᱜᱟ ᱵᱩᱨᱩ ᱦᱩᱭ ᱟᱠᱚᱣᱟ ᱥᱮ ᱪᱮᱫ ᱞᱮᱠᱟ, ᱦᱮᱸ
ᱦᱮᱸ ᱦᱮᱸ
ᱟᱨ ᱱᱚᱜ-ᱚ ᱱᱚᱝᱠᱟ ᱫᱟᱜ ᱡᱟᱹᱯᱩᱫ ᱞᱮᱠᱷᱟᱱ ᱵᱩᱨᱩ ᱯᱟᱞᱮ ᱵᱟᱝ ᱨᱟᱠᱟᱵ ᱜᱟᱱᱚᱜ-ᱟ, ᱢᱟᱱᱮ ᱞᱮᱸᱡᱮᱫ-ᱟ᱾
ᱦᱮᱸ
ᱛᱚᱵᱮ, ᱮᱸ ᱚᱱᱠᱟ ᱠᱟᱛᱮᱫ ᱜᱮ ᱡᱟᱸᱦᱟᱸᱭ ᱠᱚ ᱵᱚᱸᱜᱟ ᱵᱩᱨᱩ ᱨᱮ ᱥᱮ ᱟᱵᱚ ᱥᱟᱱᱛᱟᱲ, ᱟᱜ ᱚᱱᱠᱟ ᱡᱟᱦᱟᱸᱭ ᱵᱚᱸᱜᱟ ᱵᱩᱨᱩ ᱨᱮᱭᱟᱜ ᱡᱟᱹᱥᱛᱤ ᱫᱚᱨᱠᱟᱨ ᱠᱟᱱ ᱛᱟᱠᱚᱣᱟ, ᱩᱱᱠᱩ ᱫᱚ ᱱᱤᱦᱟᱹᱛ ᱜᱮ ᱠᱚᱥᱴᱚ ᱢᱚᱥᱴᱚ ᱠᱟᱛᱮᱫ ᱨᱟᱠᱟᱵ ᱠᱟᱛᱮᱫ ᱟᱠᱚᱣᱟᱜ ᱫᱩᱠ ᱦᱟᱨᱠᱮᱛ ᱛᱮᱠᱚ ᱞᱟᱹᱭ ᱥᱚᱫᱚᱨᱮᱜ-ᱟ᱾ ᱟᱪᱪᱷᱟ ᱱᱤᱦᱟᱹᱛ ᱜᱮ ᱟᱵᱚ ᱦᱚᱸ ᱚᱱᱟ ᱡᱟᱭᱜᱟ ᱫᱚ ᱪᱟᱞᱟᱣ ᱫᱚᱨᱠᱟᱨ ᱠᱟᱱᱟ, ᱠᱟᱨᱚᱱ ᱟᱵᱚ ᱡᱟᱦᱟᱸ ᱛᱤᱱᱟᱹᱜ ᱥᱟᱱᱛᱟᱲ ᱥᱟᱱᱛᱟᱲ ᱟ ᱥᱟᱱᱛᱟᱲ ᱢᱤᱫᱴᱤᱡ ᱚᱱᱠᱟᱱᱟᱜ ᱞᱟᱹᱴᱩ ᱯᱟᱛᱟ ᱡᱟᱸᱦᱟᱸ ᱫᱚ ᱚᱱᱠᱟᱱᱟᱜ ᱢᱤᱫᱴᱤᱡ ᱢᱮᱱᱟᱜᱼᱟ᱾ ᱱᱚᱸᱰᱮ ᱟᱡᱳ ᱟᱡᱳᱫᱤᱭᱟᱹ ᱯᱟᱛᱟ ᱚᱱᱟ, ᱯᱚᱨ ᱚᱱᱟ ᱠᱚᱦᱚᱸ ᱱᱤᱦᱟᱹᱛ ᱜᱮ ᱟᱵᱚ ᱫᱚ ᱪᱟᱞᱟᱣ ᱞᱮᱱᱠᱷᱟᱱ ᱟᱹᱰᱤᱜᱮ ᱱᱟᱯᱟᱭᱚᱜᱼᱟ᱾
ᱦᱩᱸ ᱦᱩᱸ
ᱟᱨᱚ ᱜᱚᱢᱠᱮ ᱚᱱᱠᱟᱜᱮ ᱟᱸᱡᱚᱢ ᱵᱟᱲᱟ ᱟᱠᱟᱱᱟ ᱡᱮ ᱵᱟᱝ ᱵᱩᱨᱩ ᱯᱟᱛᱟ ᱨᱮᱫᱚ ᱟᱹᱰᱤ ᱟᱭᱢᱟ ᱟᱭᱢᱟ ᱚᱱᱠᱟᱱᱟᱜ ᱧᱟᱢᱚᱜᱼᱟ, ᱡᱮᱢᱚᱱ ᱦᱩᱭᱩᱜ ᱠᱟᱱᱟ ᱯᱩᱭᱞᱩ ᱞᱤᱧ ᱞᱟᱹᱭᱟ ᱛᱤᱨᱭᱳ, ᱵᱟᱱᱟᱢ ᱦᱮᱸ ᱚᱱᱟ ᱠᱚᱫᱚ ᱟᱵᱚ ᱥᱟᱱᱛᱟᱲ ᱞᱟᱹᱜᱤᱫ ᱛᱮᱫᱚ ᱟᱹᱰᱤ ᱜᱮ ᱱᱤᱨᱚᱲᱟ ᱥᱮ ᱟᱹᱰᱤᱜᱮ ᱥᱚᱨᱮᱥᱟ ᱮᱠᱞᱟ ᱨᱮ᱾ ᱡᱟᱸᱦᱟᱸ ᱨᱮᱜᱮ ᱵᱮᱱ ᱚᱨᱚᱝ-ᱟ ᱟᱹᱰᱤ ᱢᱚᱸᱡᱽ ᱵᱮᱱ ᱵᱩᱡᱷᱟᱹᱣᱟ᱾
ᱦᱮᱸ
ᱦᱮᱸ, ᱚᱱᱠᱟᱜᱮ ᱟᱨᱚ ᱚᱱᱠᱟᱱᱟᱜ ᱟᱹᱰᱤ ᱟᱹᱰᱤ ᱚᱱᱠᱟ ᱟᱭᱢᱟ ᱟᱭᱢᱟ ᱡᱤᱱᱤᱥ ᱧᱟᱢᱚᱜᱼᱟ ᱚᱨᱚᱝ ᱫᱤᱠ᱾ ᱤᱭᱟᱹ ᱫᱚ ᱟᱨ ᱛᱮᱥᱟᱨ ᱞᱤᱧ ᱞᱟᱹᱭᱟ ᱟ ᱯᱤᱴᱷᱟᱹ ᱠᱚ ᱥᱩᱠᱨᱤ ᱡᱤᱞ ᱚᱱᱠᱟᱱᱟᱜ ᱟᱹᱰᱤ ᱦᱮᱱᱛᱷᱮᱱ ᱚᱱᱠᱟᱱᱟᱜ ᱡᱤᱞ ᱯᱤᱴᱷᱟᱹ ᱠᱚ ᱧᱟᱢᱚᱜᱼᱟ, ᱟᱫᱚ ᱡᱚᱢ ᱠᱚᱫᱚ ᱱᱟᱦᱟᱸᱜ ᱵᱟᱝ ᱵᱤᱰᱟᱹᱣ ᱦᱩᱭ ᱟᱠᱟᱱᱟ᱾ ᱦᱮᱸ ᱟᱫᱚ ᱚᱱᱟᱜᱮ ᱱᱮᱥ ᱞᱮᱠᱟ ᱱᱟᱦᱟᱸᱜ ᱯᱩᱨᱟᱹ ᱴᱟᱨᱜᱮᱴ ᱦᱟᱛᱟᱣ ᱦᱩᱭ ᱠᱟᱱᱟ, ᱪᱟᱞᱟᱜ ᱦᱩᱭᱩᱜᱼᱟ᱾
ᱟᱪᱪᱷᱟ
ᱟᱫᱚ ᱚᱱᱟᱜᱮ ᱧᱮᱞ ᱠᱟᱛᱮᱜ ᱱᱟᱦᱟᱸᱜ, ᱦᱮᱸ
ᱟᱫᱚ ᱪᱟᱞᱟᱣ ᱞᱮᱠᱟ ᱛᱮᱫᱚ ᱟᱹᱵᱤᱱ ᱫᱚ ᱜᱟᱯᱟ ᱜᱮᱵᱤᱱ ᱪᱟᱞᱟᱜᱼᱟ ᱥᱮ ᱪᱮᱫ ᱞᱮᱠᱟ ᱥᱮ? ᱛᱮᱦᱮᱧ ᱨᱮ ᱟᱹᱰᱤ ᱡᱟᱭᱜᱟ ᱠᱷᱚᱱ ᱫᱚ ᱥᱟᱺᱜᱤᱧ ᱫᱤᱥᱚᱢ ᱦᱚᱲ ᱠᱚ ᱡᱟᱦᱟᱸᱭ ᱢᱮᱱᱟᱜ ᱟᱠᱟᱫ ᱠᱚᱣᱟ, ᱥᱟᱺᱜᱤᱧ ᱥᱟᱺᱜᱤᱧ ᱫᱤᱥᱚᱢ ᱨᱮ ᱟᱵᱚ ᱦᱚᱲ ᱠᱚ ᱢᱮᱱᱟᱜ ᱟᱠᱟᱫ ᱠᱚᱣᱟ ᱩᱱᱠᱩ ᱫᱚ ᱛᱮᱦᱮᱧ ᱧᱤᱫᱟᱹ ᱠᱷᱚᱱ ᱦᱚᱸᱠᱚ ᱪᱟᱞᱟᱣ ᱜᱮᱭᱟ᱾
ᱦᱮᱸ ᱜᱚᱝᱠᱮ ᱞᱟᱜ ᱦᱮᱸ
ᱪᱟᱞᱟᱣ ᱵᱟᱲᱟ ᱦᱩᱭ ᱦᱩᱭ ᱜᱚᱝᱠᱮ ᱞᱟ. ᱭ ᱢᱮ᱾
ᱦᱮᱸ ᱜᱟᱯᱟ ᱫᱚ ᱜᱟᱯᱟ ᱫᱚ ᱱᱟᱦᱟᱸᱜ ᱡᱟᱦᱟᱸ ᱟᱵᱚᱣᱟᱜ ᱮᱠᱪᱩᱞᱤ ᱫᱚ ᱵᱩᱨᱩ ᱯᱟᱛᱟ ᱫᱚ ᱠᱟᱱᱟ ᱜᱟᱯᱟ ᱜᱮ ᱵᱚᱸᱜᱟ ᱵᱩᱨᱩ ᱨᱮᱱᱟᱜ ᱡᱟᱦᱟᱸ ᱛᱤᱱᱟᱹᱜ ᱠᱟᱡᱽ ᱠᱚᱨᱢᱚ ᱢᱮᱱᱟᱜ ᱟᱠᱟᱫᱟ᱾ ᱠᱟᱜᱼᱟ ᱡᱮ ᱟᱵᱚ ᱥᱟᱱᱛᱟᱲ ᱠᱚ ᱡᱟᱦᱟᱸ ᱛᱤᱱᱟᱹᱜ ᱚᱸᱰᱮᱱᱟᱜ ᱚᱱᱠᱟ ᱫᱩᱠ ᱦᱟᱨᱠᱮᱛ ᱞᱟᱡ ᱦᱟᱥᱩ ᱵᱚᱦᱚᱜ ᱦᱟᱥᱩ ᱞᱟᱹᱭ ᱨᱮᱱᱟᱜ ᱢᱮᱱᱟᱜ ᱠᱷᱟᱱ ᱫᱚ ᱜᱟᱯᱟ ᱜᱮ ᱱᱤᱦᱟᱹᱛᱤ ᱪᱟᱞᱟᱣ ᱫᱚᱨᱠᱟᱨ ᱠᱟᱱᱟ, ᱛᱚᱵᱮ ᱯᱟᱛᱟ ᱫᱚ ᱱᱟᱦᱟᱸᱜ ᱯᱟᱛᱟ ᱵᱟᱠᱷᱨᱟ ᱜᱮ ᱪᱟᱞᱟᱜ ᱫᱚ ᱢᱮᱱ ᱦᱩᱭᱩᱜ ᱠᱟᱱᱟ, ᱠᱟᱨᱚᱱ ᱟᱨ ᱯᱟᱛᱟ ᱫᱚ ᱜᱟᱯᱟ ᱦᱩᱭᱩᱜᱼᱟ ᱟᱨ ᱨᱚᱵᱤ ᱵᱟᱨ ᱮᱸ ᱦᱤᱞᱳᱜ ᱦᱚᱸ ᱱᱷᱟᱜ ᱵᱷᱟᱹᱜᱤ ᱜᱮ ᱦᱩᱭᱩᱜ-ᱟ, ᱮᱱᱮ ᱦᱤᱞᱳᱜ ᱫᱚ ᱠᱟᱨᱚᱱ ᱟᱵᱚ ᱥᱟᱱᱛᱟᱲᱼᱼ ᱵᱚᱭᱦᱟ ᱥᱮ ᱫᱤᱫᱤ ᱛᱟᱠᱚ ᱥᱮ ᱚᱱᱠᱟᱱ ᱜᱚᱜᱚ ᱛᱟᱠᱚ ᱟᱹᱰᱤ ᱢᱟᱱᱮ ᱨᱚᱢ-ᱡᱷᱚᱢᱼᱼ ᱮᱸᱜ ᱛᱩᱢᱫᱟᱹᱜ ᱴᱟᱢᱟᱠ ᱟᱛᱮᱫ ᱠᱚ ᱮᱱᱮᱡ ᱨᱟᱹᱥᱠᱟᱹᱭᱟ ᱚᱱᱮ ᱚᱱᱠᱟᱱᱟᱜᱼᱼ ᱠᱟᱹᱴᱤᱡ ᱮ ᱚᱸᱰᱮ ᱟᱸᱡᱚᱢ ᱟᱠᱟᱱᱟ ᱠᱟᱹᱴᱤᱡ ᱩᱱᱟ ᱨᱟᱹᱥᱠᱟᱹ ᱦᱩᱭᱩᱜ-ᱟ ᱟᱫᱚ ᱚᱱᱟ ᱟᱥᱟ ᱛᱮᱜᱮ ᱱᱷᱟᱸᱜ ᱪᱟᱞᱟᱣ ᱦᱩᱭᱩᱜ ᱠᱟᱱᱟ ᱡᱟᱥᱴ ᱟᱫᱚᱼᱼ ᱛᱚᱵᱮ ᱜᱚᱴᱟ ᱵᱩᱨᱩ ᱠᱚ ᱫᱮᱡ ᱵᱟᱲᱟ ᱠᱟᱛᱮᱜ ᱜᱮ ᱱᱟᱦᱟᱸᱜ ᱧᱮᱞ-ᱧᱮᱯᱮᱞ ᱫᱚ ᱦᱩᱭᱩᱜ-ᱟ᱾ ᱦᱩᱸ ᱥᱟᱸᱣᱛᱮᱼᱼ ᱚᱱᱟ ᱠᱷᱚᱱ ᱦᱚᱸ ᱢᱟᱨᱟᱝ ᱫᱚ ᱟᱹᱣᱲᱤ ᱞᱤᱧ ᱞᱟᱹᱭᱟ ᱠᱟᱨᱚᱱ ᱟᱵᱚ ᱱᱚᱜ-ᱚᱭ ᱡᱮ ᱚᱱᱟᱼᱼ ᱨᱮᱦᱮᱲ ᱜᱮᱫᱮᱲ ᱛᱩᱢᱫᱟᱹᱜ ᱴᱟᱢᱟᱠ ᱥᱟᱸᱣᱛᱮ ᱟᱵᱚ ᱵᱚᱱ ᱨᱟᱹᱥᱠᱟᱹᱭᱟ ᱚᱱᱟ ᱢᱤᱫᱴᱤᱡ ᱟᱹᱰᱤ ᱢᱟᱨᱟᱝ ᱢᱤᱫᱴᱤᱡ ᱨᱟᱹᱥᱠᱟᱹ ᱥᱮ ᱟᱵᱚᱼᱼ ᱟᱹᱰᱤ ᱜᱚᱨᱚᱵᱽ, ᱜᱚᱨᱚᱵᱟᱱ ᱞᱮᱠᱟ ᱵᱩᱡᱷᱟᱹᱜ-ᱟ,
ᱟᱪᱪᱟ-ᱪᱷᱟ
ᱦᱮᱸ ᱛᱚᱵᱮ ᱟᱨ ᱚᱱᱟ ᱢᱤᱫᱴᱤᱡ ᱦᱤᱭᱩᱜᱼᱼ ᱠᱟᱱᱟ ᱱᱚᱜ-ᱚᱭ ᱡᱮ ᱥᱟᱺᱜᱤᱧ ᱫᱤᱥᱚᱢ ᱠᱷᱚᱱ ᱟᱵᱚ ᱫᱮᱥ-ᱵᱤᱫᱮᱥ ᱠᱷᱚᱱ ᱥᱟᱱᱛᱟᱲ ᱦᱚᱯᱼᱼ ᱚᱯᱚᱱ ᱥᱮ ᱵᱚᱭᱦᱟ ᱩᱱᱠᱩ ᱠᱚ ᱦᱤᱡᱩᱜ-ᱟ ᱩᱱᱠᱩ ᱥᱟᱣ ᱧᱮᱯᱮᱞ ᱨᱚᱯᱚᱲᱚᱜ ᱦᱩᱭᱩᱜᱼᱼ ᱜᱮᱭᱟ ᱦᱮᱸ ᱚᱱᱟ ᱢᱤᱫᱴᱤᱡ ᱟᱵᱚ ᱢᱤᱫᱴᱤᱡ ᱚᱱᱟ ᱢᱤᱫᱴᱤᱡ ᱟᱵᱚᱣᱟᱜ ᱢᱤᱴᱤᱡᱼᱼ ᱱᱚᱜ-ᱚ ᱱᱚᱝᱠᱟ ᱜᱮ ᱡᱩᱫᱤ ᱮᱸ ᱡᱚᱛᱚ ᱯᱟᱛᱟ ᱨᱮ ᱡᱩᱫᱤ ᱱᱚᱜ-ᱚ ᱱᱚᱝᱠᱟ ᱜᱮ ᱟᱵᱚ ᱥᱟᱱᱟᱢ ᱥᱟᱱᱛᱟᱲ ᱠᱚ ᱡᱩᱫᱤ ᱱᱚᱜ-ᱚ ᱱᱚᱝᱠᱟ ᱵᱚᱱ ᱡᱟᱣᱨᱟ ᱢᱤᱫᱚᱜ-ᱟᱼᱼ ᱟᱹᱰᱤ ᱨᱟᱹᱥᱠᱟᱹ ᱵᱩᱡᱷᱟᱹᱜ-ᱟ ᱤᱱᱟᱹ ᱠᱷᱟᱡ ᱵᱚᱱ ᱵᱩᱡᱽ-ᱟ ᱵᱟᱝ ᱢᱮᱱᱛᱮ ᱟᱵᱚ ᱥᱟᱱᱛᱟᱲ ᱦᱚᱸᱼᱼ ᱟᱹᱰᱤᱜᱟᱱ ᱜᱮ ᱢᱮᱱᱟᱜ ᱵᱚᱱᱟ ᱥᱮ ᱟᱵᱚ ᱥᱟᱱᱛᱟᱲ ᱦᱚᱸᱼᱼ ᱫᱟᱲᱮᱭᱟᱜ-ᱟ ᱵᱚᱱ ᱢᱤᱫ ᱡᱩᱢᱤᱫᱽ ᱠᱟᱛᱮᱜ ᱡᱟᱦᱟᱱᱟᱜ ᱠᱚᱨᱟᱣ ᱨᱮᱱᱟᱜ ᱚᱱᱠᱟᱱᱟᱜ ᱢᱤᱫᱴᱤᱡ ᱪᱤᱱᱛᱟᱹ ᱵᱷᱟᱵᱱᱟ ᱦᱤᱭᱩᱜ ᱛᱟᱵᱚᱱᱟ᱾
ᱦᱩᱸ
ᱮᱸ ᱚᱱᱠᱟᱜᱮ ᱟᱨᱚ ᱚᱱᱠᱟᱱᱟᱜ ᱥᱟᱱᱛᱟᱲᱼᱼ ᱡᱟᱦᱟ ᱛᱤᱱᱟᱹᱜ ᱥᱟᱱᱛᱟᱲ ᱥᱚᱢᱟᱡᱽ ᱨᱮᱭᱟᱜ ᱚᱱᱠᱟᱱᱟᱜ ᱱᱤᱛᱤ ᱨᱮᱹᱭ ᱚᱱᱟ ᱠᱚ ᱡᱟᱹᱱᱤᱡ ᱡᱚᱛᱚᱜ ᱜᱮ ᱯᱮᱨᱟᱭᱼᱼ ᱚᱱᱠᱟ ᱛᱟᱦᱮᱸᱱᱟ ᱚᱱᱟ ᱵᱩᱨᱩ ᱯᱟᱛᱟ ᱨᱮ ᱟᱸᱡᱚᱢ ᱟᱠᱟᱱᱟ ᱡᱮ ᱵᱟᱸᱝᱼᱼ ᱮᱸ ᱚᱱᱠᱟ ᱢᱟᱱᱮ ᱟᱵᱚ ᱥᱟᱱᱛᱟᱲᱟᱜ ᱡᱟᱦᱟᱸ ᱛᱤᱱᱟᱹᱜ ᱚᱱᱠᱟᱱᱟᱜᱼᱼ ᱪᱟᱹᱞᱤ ᱚᱱᱠᱟᱱᱟᱜ ᱢᱮᱱᱟᱜ ᱟᱠᱟᱫ ᱛᱟᱵᱚᱱ ᱚᱱᱠᱟᱱᱟᱜ ᱡᱚᱛᱚ ᱚᱱᱠᱟ ᱢᱟᱱᱮ ᱚᱸᱰᱮ ᱯᱚᱴᱚᱢ ᱥᱟᱸᱣᱛᱮᱠᱚ ᱥᱮᱞᱮᱫ ᱠᱟᱜ-ᱟ ᱚᱱᱠᱟᱜᱮᱼᱼ
ᱟᱪᱪᱷᱟ ᱜᱚᱝᱠᱮ ᱟᱫᱚ ᱞᱟᱹᱭ ᱫᱟᱞᱤᱧ ᱟᱫᱚ ᱱᱚᱜ-ᱚᱭ ᱡᱮ ᱵᱩᱨᱩ ᱵᱚᱸᱜᱟ ᱦᱩᱭ ᱫᱚ ᱦᱩᱭᱩᱜ ᱠᱟᱱ ᱜᱮᱭᱟ ᱟᱫᱚᱼᱼ ᱟᱹᱵᱤᱱ ᱦᱚᱸᱵᱤᱱ ᱪᱟᱞᱟᱣ ᱵᱟᱲᱟ ᱟᱠᱟᱱ ᱜᱮᱭᱟ ᱟᱹᱞᱤᱧᱫᱚ ᱪᱟᱞᱟᱣ ᱫᱚ ᱵᱟᱞᱤᱧ ᱪᱟᱞᱟᱣ ᱵᱟᱲᱟ ᱟᱠᱟᱱᱟ ᱟᱸᱡᱚᱢ ᱵᱟᱲᱟ ᱠᱟᱫ ᱜᱮᱭᱟᱞᱤᱧ ᱟᱫᱚ ᱜᱚᱢᱠᱮᱼᱼ ᱠᱟᱛᱷᱟ ᱫᱚ ᱦᱳᱭᱜ ᱠᱟᱱᱟ ᱦᱚᱸᱜ-ᱚᱭ ᱡᱮ ᱟᱵᱚᱣᱟᱜ ᱦᱟᱺᱰᱤ ᱯᱟᱹᱣᱨᱟᱹ ᱢᱮᱱᱟᱜ ᱟᱠᱟᱜ ᱛᱟᱵᱚᱱᱟᱼᱼ
ᱦᱮᱸ
ᱟᱫᱚ ᱜᱚᱢᱠᱮ ᱚᱸᱰᱮ ᱫᱚ ᱦᱟᱺᱰᱤ ᱯᱟᱹᱣᱨᱟᱹ ᱫᱚ ᱪᱮᱫ ᱞᱮᱠᱟ ᱤᱫᱤ ᱵᱟᱲᱟᱭ ᱜᱮᱭᱟ ᱠᱚ ᱥᱮ ᱪᱮᱫ ᱞᱮᱠᱟ ᱵᱟᱝ ᱠᱚ ᱤᱫᱤ ᱵᱟᱲᱟᱭ ᱜᱮᱭᱟ?
ᱦᱮᱸ ᱜᱚᱝᱠᱮ ᱚᱱᱟ ᱚᱱᱟᱫᱚ ᱱᱷᱟᱜ ᱪᱟᱞᱟᱣ ᱫᱚ ᱵᱟᱝ ᱦᱩᱭ ᱠᱟᱱᱟ ᱛᱚᱵᱮ ᱮᱱᱛᱮ ᱨᱮᱦᱚᱸ ᱡᱟᱦᱟ ᱛᱤᱱᱟᱹᱜ ᱩᱰᱟᱹᱝ ᱵᱟᱲᱟᱭ ᱚᱱᱟ ᱫᱚ ᱞᱟᱹᱭ ᱫᱟᱞᱤᱧ᱾
ᱦᱩᱸ
ᱮᱸ ᱢᱟᱱᱮ ᱦᱟᱺᱰᱤ ᱯᱟᱹᱣᱨᱟᱹ ᱫᱚ ᱯᱟᱞᱮᱼᱼ ᱟᱸ ᱡᱟᱹᱱᱤᱡ ᱦᱟᱺᱰᱤ ᱯᱟᱹᱣᱨᱟᱹ ᱫᱚ ᱯᱨᱟᱭ ᱟᱠᱷᱨᱤᱧ ᱵᱟᱰᱟᱭ ᱜᱮᱭᱟ ᱠᱚ ᱛᱟᱪᱷᱟᱲᱟ ᱥᱩᱠᱨᱤ ᱡᱤᱞᱼᱼ ᱯᱤᱴᱷᱟᱹ ᱠᱚ ᱡᱩᱫᱤ ᱟᱹᱠᱷᱨᱤᱧᱚᱜ ᱠᱟᱱ ᱠᱷᱟᱱ ᱦᱟᱺᱰᱤ ᱯᱟᱹᱣᱨᱟᱹ ᱱᱤᱦᱟᱹᱛ ᱜᱮ ᱟᱹᱠᱷᱨᱤᱧ-ᱚᱜ ᱜᱮᱭᱟ᱾
ᱦᱩᱸ-ᱦᱩᱸ
ᱟᱫᱚ ᱜᱚᱝᱠᱮ ᱟᱹᱞᱤᱧ ᱫᱚᱞᱤᱧ ᱢᱮᱱᱟ ᱡᱮᱦᱮᱛᱩ ᱵᱩᱨᱩ ᱯᱟᱛᱟ ᱠᱟᱱᱟ ᱥᱟᱱᱛᱟᱲ ᱯᱟᱛᱟ ᱮᱸ ᱟᱵᱚᱣᱟᱜ ᱢᱤᱴᱤᱡᱼᱼ ᱯᱟᱛᱟ ᱵᱚᱞᱮ ᱠᱟᱛᱷᱟ ᱠᱟᱱᱟ ᱱᱤᱦᱟᱹᱛ ᱜᱮ ᱚᱸᱰᱮ ᱫᱚ ᱦᱟᱺᱰᱤ ᱫᱚ ᱚᱱᱛᱚᱛᱚ ᱱᱤᱦᱟᱹᱛᱤ ᱫᱚᱨᱠᱟᱨ ᱜᱮ ᱛᱟᱦᱮᱸ ᱠᱟᱱᱟ, ᱛᱚᱵᱮᱼᱼ ᱱᱚᱜ-ᱚᱭ ᱡᱮ ᱯᱟᱹᱣᱨᱟᱹ ᱚᱱᱟ ᱥᱟᱸᱣᱛᱮ ᱱᱮᱛᱟᱨᱟᱜ ᱦᱟᱱᱮ ᱤᱝᱞᱤᱥᱼᱼ ᱯᱟᱹᱣᱨᱟᱹ ᱠᱚ ᱚᱱᱟ ᱠᱚᱫᱚ ᱠᱷᱩᱵᱽ ᱮᱠᱴᱟ ᱡᱟᱹᱱᱤᱡ ᱱᱟᱯᱟᱭ ᱫᱚ ᱵᱟᱝ ᱦᱩᱭᱩᱜ ᱠᱟᱱᱟ ᱠᱟᱨᱚᱱ ᱚᱸᱰᱮ ᱫᱚᱼᱼ ᱠᱟᱹᱴᱤᱡ ᱵᱚᱸᱜᱟ ᱵᱩᱨᱩ ᱨᱮᱱᱟᱜ ᱵᱮᱯᱟᱨ ᱠᱟᱱᱟ ᱚᱱᱟ ᱛᱟᱞᱟᱨᱮ ᱡᱩᱫᱤ ᱟᱵᱚ ᱮᱴᱟᱜ ᱩᱞᱴᱟᱹ ᱯᱟᱞᱴᱟ ᱵᱚᱱ ᱠᱷᱟᱹᱲᱟ ᱚᱱᱟ ᱫᱚ ᱱᱤᱦᱟᱹᱛᱤᱼᱼ
ᱵᱟᱹᱲᱤᱡᱚᱜ-ᱟ
ᱛᱟᱦᱚᱞᱮ ᱜᱚᱢᱠᱮ ᱟᱫᱚ ᱥᱩᱠᱨᱤ ᱡᱤᱞ ᱠᱚᱫᱚ ᱢᱟᱱᱮ ᱡᱚᱢ ᱵᱟᱲᱟ ᱟᱠᱟᱜ ᱜᱮᱭᱟ ᱵᱤᱱ ᱥᱮ ᱪᱮᱫ ᱞᱮᱠᱟ? ᱥᱩᱠᱨᱤ ᱡᱤᱞ ᱠᱚ ᱟᱹᱠᱷᱨᱤᱧ ᱵᱟᱲᱟᱭ ᱜᱮᱭᱟ ᱡᱟᱦᱟᱸ, ᱟᱫᱚ ᱯᱟᱛᱲᱟ ᱠᱚ ᱟᱹᱠᱷᱨᱤᱧ ᱵᱟᱲᱟᱭᱟ ᱜᱮᱭᱟ᱾ ᱟᱫᱚ ᱚᱱᱟ ᱠᱚᱦᱚᱸ ᱵᱤᱱ ᱡᱚᱢ ᱵᱟᱲᱟ ᱟᱠᱟᱜ ᱜᱮᱭᱟ ᱾
ᱦᱮᱸ ᱜᱚᱝᱠᱮ ᱥᱩᱠᱨᱤ ᱡᱤᱞ ᱫᱚ ᱯᱨᱟᱭ ᱱᱚᱛᱮ ᱨᱮ ᱵᱟᱦᱟ ᱥᱚᱨᱚᱦᱟᱭ ᱚᱱᱠᱟ ᱫᱚᱠᱚ ᱜᱚᱡ ᱵᱟᱲᱟ ᱠᱚᱜᱮᱭᱟ ᱚᱱᱠᱟ ᱜᱮ ᱟᱛᱳ ᱴᱚᱞᱟ ᱨᱮ ᱵᱩᱠᱤᱝ ᱟᱠᱚ ᱯᱳᱭᱞᱳ᱾ ᱚᱱᱠᱟ ᱜᱮ ᱱᱤᱡᱮ ᱦᱚᱸ ᱮᱵᱷᱟᱱᱥ ᱮᱢ ᱠᱟᱛᱮᱫ ᱵᱩᱠᱤᱝ ᱵᱟᱲᱟᱭ ᱦᱩᱭᱩᱜ ᱜᱮᱭᱟ ᱾ ᱯᱮᱲᱟ ᱯᱟᱹᱣᱨᱟᱹ ᱠᱚ ᱦᱤᱡᱩᱜ ᱟᱠᱚ ᱛ ᱥᱟᱸᱜᱮ ᱧᱚᱜ ᱩᱱᱠᱩ ᱠᱚ ᱾
ᱯᱤᱴᱷᱟᱹ ᱞᱟᱴᱟ ᱠᱟᱛᱮᱜ ᱮᱢ ᱵᱟᱲᱟ ᱠᱚ ᱦᱩᱭᱩᱜᱼᱟ, ᱥᱟᱶᱛᱮ ᱱᱤᱡᱮ ᱦᱚᱸ ᱡᱚᱢ ᱫᱚ ᱦᱩᱭᱩᱜ ᱜᱮᱭᱟ ᱾
ᱦᱩᱸ ᱦᱮᱸ ᱾
ᱦᱮᱸ ᱟᱨ ᱡᱟᱹᱥᱛᱤ ᱫᱚ
ᱵᱤᱨ ᱥᱩᱠᱨᱤᱭᱟᱜ ᱡᱤᱞ ᱠᱚᱫᱚ ᱱᱟᱦᱟᱜ ᱩᱱᱟᱹᱜ ᱩᱛᱤᱹᱨᱤᱛᱚ ᱫᱚ ᱵᱟᱝ ᱡᱚᱢ ᱦᱩᱭ ᱟᱠᱟᱱᱟ᱾ ᱛᱚᱵᱮ ᱯᱨᱟᱭ ᱡᱚᱢ ᱵᱟᱲᱟ ᱦᱩᱭ ᱠᱟᱱ ᱜᱮᱭᱟ ᱮᱠ ᱫᱩᱵᱟᱨ ᱚᱱᱠᱟ ᱦᱟᱸᱜ ᱾
ᱟᱪᱪᱷᱟ ᱟᱪᱪᱷᱟ ᱾
ᱟᱪᱪᱷᱟ ᱜᱚᱝᱠᱮ ᱵᱤᱨ ᱥᱩᱠᱨᱤ ᱫᱚ ᱟᱯᱮ ᱥᱮᱱ ᱫᱚ ᱢᱮᱱᱟᱜ ᱠᱚᱣᱟ ᱥᱮ ᱵᱟᱝ ᱜᱮ?
ᱦᱳᱭ ᱜᱚᱝᱠᱮ ᱵᱤᱨ ᱥᱩᱠᱨᱤ ᱫᱚ ᱢᱮᱱᱟᱜ ᱟᱠᱟᱜ ᱠᱚᱜᱮᱭᱟ ᱾ ᱟᱫᱚ ᱦᱮᱡ ᱫᱚᱠᱚ ᱦᱮᱡ ᱵᱟᱲᱟᱜ ᱜᱮᱭᱟ ᱥᱤᱡᱤᱱ ᱨᱮ ᱢᱚᱴᱟᱢᱩᱴᱤ ᱾
ᱦᱮᱸ ᱜᱚᱝᱠᱮ ᱟᱞᱮᱭᱟᱜ ᱱᱚᱣᱟ ᱵᱩᱨᱩ ᱡᱟᱦᱟᱸ ᱢᱮᱱᱚᱜ ᱠᱟᱱ ᱱᱚᱣᱟ ᱵᱩᱨᱩ ᱫᱚ ᱟᱹᱰᱤ, ᱟᱹᱰᱤ ᱥᱟᱺᱜᱤᱧ ᱥᱟᱺᱜᱤᱧ ᱛᱮ ᱛᱚᱜᱮ ᱢᱮᱱᱟᱜ ᱟᱠᱟᱫ ᱛᱟᱞᱮᱭᱟ ᱚᱱᱟᱛᱮ ᱯᱨᱟᱭ ᱢᱟᱡᱷᱮ ᱢᱟᱡᱷᱮ ᱠᱚ ᱦᱤᱨᱤ ᱤᱫᱤᱞᱮᱜ ᱦᱤᱨᱤ ᱤᱫᱤᱞ ᱞᱮᱜᱮᱭᱟ ᱠᱚ ᱯᱨᱟᱭ ᱟᱨ ᱡᱟᱹᱥᱛᱤ ᱫᱚ ᱱᱚᱜᱼᱚ ᱱᱟ ᱦᱩᱲᱩ ᱜᱮ ᱦᱮᱸ ᱢᱟ ᱞᱟᱹᱭ ᱵᱮᱱ
ᱦᱳᱭ ᱞᱟᱹᱭ ᱦᱩᱭᱩᱜ ᱠᱟᱱᱟ ᱛᱟᱦᱚᱞᱮ ᱥᱮᱸᱫᱽᱨᱟ ᱠᱚᱫᱚ ᱢᱟᱱᱮ ᱵᱤᱨ ᱠᱚᱫᱚ ᱥᱮᱸᱫᱽᱨᱟ ᱵᱤᱨ ᱵᱩᱨᱩ ᱠᱚ ᱪᱮᱫ ᱞᱮᱠᱟ ᱯᱮ ᱪᱟᱞᱟᱣ ᱵᱟᱲᱟᱜ ᱜᱮᱭᱟ ᱾
ᱚᱱᱠᱟ ᱫᱚ ᱚᱱᱠᱟ ᱫᱚ ᱱᱟᱦᱟᱜ ᱚᱱᱮ ᱛᱚ ᱮᱠᱴᱩ ᱵᱚᱭᱮᱥᱟᱱ ᱦᱚᱲ ᱠᱚᱠᱚ ᱪᱟᱞᱟᱜ ᱜᱮᱭᱟ ᱾ ᱟᱞᱮ ᱠᱚᱫᱚ ᱩᱱᱟᱹ ᱮᱠᱴᱟ ᱵᱟᱞᱮ ᱪᱟᱞᱟᱜ ᱜᱮᱭᱟ ᱾
ᱟᱫᱚ ᱜᱚᱝᱠᱮ ᱦᱩᱭᱩᱜ ᱠᱟᱱᱟ ᱡᱟᱦᱟᱸ ᱥᱩᱠᱨᱤ ᱠᱚᱵᱚᱱ ᱧᱟᱢ ᱵᱟᱲᱟ ᱠᱚᱣᱟ ᱵᱤᱨ, ᱵᱤᱨ ᱠᱚᱨᱮ ᱥᱮᱸᱫᱽᱨᱟ ᱡᱟᱦᱟᱸ ᱵᱚᱱ ᱪᱟᱞᱟᱜ-ᱟ ᱟᱫᱚ ᱚᱥᱛᱨᱚ ᱞᱮᱠᱟ ᱛᱮᱫᱚ ᱟᱯᱮ ᱥᱮᱫ ᱫᱚ ᱪᱮᱫ ᱞᱮᱠᱟᱱ ᱚᱥᱛᱨᱚ ᱠᱚ ᱵᱮᱵᱚᱦᱟᱨ ᱢᱟᱱᱮ ᱟᱵᱚᱣᱟᱜ ᱡᱟᱦᱟᱸ ᱦᱳᱭ ᱞᱟᱹᱭ ᱵᱤᱱ, ᱞᱟᱹᱭ ᱵᱤᱱ
ᱚᱥᱛᱨᱚ ᱫᱚ ᱱᱟᱦᱟᱜ ᱱᱚᱣᱟ ᱟᱜ-ᱥᱟᱨ ᱥᱮ ᱚᱱᱠᱟ ᱱᱟᱜ ᱢᱤᱫᱴᱤᱡ ᱟᱹᱰᱤ ᱡᱮᱞᱮᱧ ᱡᱮᱞᱮᱧ ᱚᱱᱟ ᱪᱮᱫ ᱪᱚᱠᱚ ᱢᱮᱛᱟᱜ-ᱟ᱾ ᱚᱱᱟ ᱠᱚᱫᱚ ᱱᱟᱦᱟᱜ ᱵᱟᱲᱟᱭ ᱵᱟᱹᱱᱩᱜ ᱛᱟᱞᱤᱧᱟ ᱚᱱᱟ ᱵᱷᱚᱡᱟᱞᱤ ᱞᱮᱠᱟ ᱮᱸ ᱴᱮᱴᱟ ᱥᱮ ᱚᱱᱠᱟᱱᱟᱜ ᱪᱮᱫ ᱪᱚᱝ ᱢᱮᱛᱟᱜ-ᱟ ᱾
ᱦᱳᱭ ᱢᱟᱱᱮ ᱟᱞᱮ ᱥᱮᱫ ᱫᱚ ᱜᱚᱢᱠᱮ ᱚᱱᱟ ᱫᱚ ᱦᱩᱭᱩᱜ ᱠᱟᱱᱟ ᱠᱷᱮᱪᱟ ᱜᱮᱠᱚ ᱞᱟᱹᱭ ᱜᱮᱭᱟ ᱾ ᱟᱫᱚ ᱟᱯᱮ ᱥᱮᱫ ᱜᱮ ᱪᱮᱫ ᱞᱮᱠᱟ ᱠᱚ ᱞᱟᱹᱭᱟ?
ᱦᱮᱸ ᱠᱷᱮᱪᱟ ᱦᱚᱸᱠᱚ ᱞᱟᱹᱭ ᱜᱮᱭᱟ ᱟᱨ ᱚᱱᱟ ᱴᱮᱴᱟ ᱦᱚᱸᱠᱚ ᱞᱟᱹᱭ ᱜᱮᱭᱟ᱾ ᱠᱟᱨᱚᱱ ᱟᱹᱰᱤ ᱡᱮᱞᱮᱧ ᱜᱮ ᱛᱟᱦᱮᱱ ᱛᱟᱠᱚᱣᱟ ᱛᱚ ᱚᱱᱮ ᱚᱱᱟ ᱠᱚᱛᱮ ᱡᱟᱹᱱᱤᱡ ᱠᱚ ᱥᱮᱸᱫᱽᱨᱟ ᱵᱟᱲᱟ ᱠᱚᱜᱮᱭᱟ ᱾
ᱦᱮᱸ ᱦᱮᱸ ᱦᱮᱸ ᱾
ᱦᱮᱸ ᱚᱱᱠᱟ ᱫᱚ ᱱᱟᱜ ᱵᱟᱝ ᱡᱚᱢ ᱵᱟᱲᱟ ᱦᱩᱭ ᱠᱟᱱᱟ ᱾ ᱟᱫᱚ ᱢᱤᱫ ᱫᱷᱟᱣ ᱵᱟᱨ ᱫᱷᱟᱣ ᱡᱚᱢ ᱦᱩᱭ ᱟᱠᱟᱱᱟ ᱢᱚᱴᱟᱢᱩᱴᱤ ᱥᱤᱵᱤᱞ ᱜᱮᱭᱟ᱾ ᱟᱵᱚ ᱟᱛᱩ ᱥᱚ ᱟᱵᱚ ᱟᱛᱩ ᱴᱚᱞᱟ ᱨᱮᱱ ᱟᱫᱚ ᱱᱟᱦᱟᱜ-ᱟ ᱡᱟᱹᱥᱛᱤ ᱧᱚᱜ ᱜᱮ ᱥᱤᱵᱤᱞᱟ ᱾
ᱦᱮᱸ ᱦᱮᱸ ᱾ ᱟᱹᱞᱤᱧ ᱦᱚᱸ ᱡᱚᱢ ᱫᱚᱞᱤᱧ ᱡᱚᱢ ᱵᱟᱲᱟ ᱟᱠᱟᱫ ᱜᱮᱭᱟ ᱜᱚᱝᱠᱮ, ᱟᱨ ᱥᱮᱸᱫᱽᱨᱟ ᱠᱚ ᱪᱟᱞᱟᱣ ᱫᱚ ᱪᱟᱞᱟᱣ ᱵᱟᱲᱟ ᱦᱩᱭ ᱟᱠᱟᱱ ᱜᱮᱭᱟ ᱾
ᱟᱪᱪᱷᱟ,
ᱜᱚᱡ ᱠᱚᱦᱚᱸ ᱠᱚᱢ ᱵᱮᱥᱤ ᱜᱚᱡ ᱵᱟᱲᱟ ᱦᱩᱭᱩᱜ ᱜᱮᱭᱟ, ᱟᱫᱚ ᱥᱩᱠᱨᱤ ᱡᱤᱞ ᱠᱚᱫᱚ ᱢᱳᱴᱟ ᱢᱩᱴᱤ ᱵᱤᱨ ᱥᱩᱠᱨᱤ ᱡᱤᱞ ᱠᱚ ᱡᱚᱢ ᱫᱚ ᱡᱚᱢ ᱵᱟᱲᱟ ᱦᱩᱭ ᱟᱠᱟᱱ ᱜᱮᱭᱟ᱾ ᱟᱫᱚ ᱜᱚᱢᱠᱮ ᱥᱮᱸᱫᱽᱨᱟ ᱞᱮᱠᱟᱛᱮ ᱡᱚᱠᱷᱚᱱ ᱞᱟᱝ ᱞᱟᱹᱭ ᱠᱮᱫᱟ, ᱟᱫᱚ ᱟᱯᱮᱥᱮᱫ ᱢᱟ ᱥᱩᱠᱨᱤ ᱵᱮᱜᱚᱨ ᱟᱨᱦᱚᱸ ᱮᱴᱟᱜ ᱡᱤᱭᱟᱹᱞᱤ ᱠᱚ ᱪᱮᱫ ᱞᱮᱠᱟ? ᱧᱟᱢ ᱵᱟᱲᱟᱜ ᱜᱮᱭᱟ, ᱟᱞᱮ ᱥᱮᱫ ᱢᱟ ᱧᱟᱢ ᱞᱮᱠᱟ ᱛᱮᱫᱚ ᱦᱩᱭᱩᱜ ᱠᱟᱱᱟ ᱦᱳᱭ ᱦᱳᱭ ᱞᱟᱹᱭ ᱫᱟᱹᱞᱤᱧ ᱜᱚᱢᱠᱮ ᱟᱞᱮ ᱥᱮᱫ ᱢᱟ ᱧᱟᱢ ᱞᱮᱠᱷᱟᱱ ᱫᱚ ᱟᱨᱦᱚᱸ ᱟᱹᱰᱤ ᱜᱟᱱ ᱡᱤᱭᱟᱹᱞᱤ ᱠᱚᱠᱚ ᱧᱟᱢ ᱵᱟᱲᱟᱜ ᱜᱤᱭᱟ᱾ ᱱᱚᱜ ᱚᱭ ᱡᱮᱢᱚᱱ ᱠᱩᱞᱟᱹᱭ ᱡᱟᱦᱟᱸ ᱢᱮᱱᱟᱜ ᱠᱟᱜ ᱠᱚᱣᱟ ᱩᱱᱠᱩ ᱥᱮᱸᱫᱽᱨᱟ ᱪᱟᱞᱟᱣ ᱫᱚ ᱪᱟᱞᱟᱣ ᱵᱟᱲᱟ ᱦᱩᱭᱩᱜ ᱜᱮᱭᱟ ᱩᱱᱠᱩ ᱢᱚᱴᱟ ᱢᱩᱴᱤ ᱧᱟᱢ ᱫᱚᱠᱚ ᱧᱟᱢ ᱵᱟᱲᱟᱜ ᱜᱮᱭᱟ ᱟᱨ ᱜᱚᱡ ᱦᱚᱸᱞᱮ ᱜᱚᱡ ᱵᱟᱲᱟ ᱠᱟᱜ ᱜᱮᱭᱟ ᱡᱚᱢ ᱦᱚᱸ ᱡᱚᱢ ᱦᱩᱭ ᱟᱠᱟᱱ ᱜᱮᱭᱟ᱾ ᱟᱫᱚ ᱱᱚᱣᱟ ᱥᱤᱡᱤᱱ ᱫᱚ ᱦᱩᱭᱩᱜ ᱠᱟᱱᱟ ᱜᱚᱝᱠᱮ ᱟᱫᱚ ᱟᱯᱮ ᱥᱮᱫ ᱫᱚ ᱢᱮᱱᱟᱜ ᱠᱚᱣᱟ ᱥᱮ ᱵᱟᱹᱱᱩᱜ ᱠᱟᱜ ᱠᱚᱣᱟ ᱱᱚᱣᱟ ᱥᱤᱡᱤᱱ ᱫᱚ ᱦᱩᱭᱩᱜ ᱠᱟᱱᱟ ᱛᱚᱨᱦᱚᱫ ᱠᱚᱠᱚ ᱧᱟᱢᱚᱜ ᱵᱟᱲᱟᱜ ᱜᱮᱭᱟ, ᱚᱱᱮ ᱠᱟᱹᱴᱤᱡ ᱮ ᱫᱟᱜ ᱜᱚᱨᱚᱢ ᱵᱟᱲᱟ ᱞᱮᱠᱷᱟᱱ ᱜᱮ ᱫᱚᱨᱦᱚᱫ ᱠᱚ ᱩᱰᱩᱠᱚᱜ ᱜᱮᱭᱟ᱾ ᱛᱚ ᱩᱱᱠᱩ ᱠᱚᱦᱚᱸ ᱥᱮᱸᱫᱽᱨᱟ ᱫᱚ ᱪᱟᱞᱟᱣ ᱵᱟᱲᱟ ᱦᱩᱭ ᱟᱠᱟᱱ ᱜᱮᱭᱟ ᱡᱮᱞ ᱦᱚᱸ ᱢᱚᱴᱟ ᱢᱩᱴᱤ ᱡᱚᱢ ᱫᱚ ᱡᱚᱢ ᱵᱟᱲᱟ ᱦᱩᱭ ᱟᱠᱟᱱ ᱜᱮᱭᱟ ᱟᱨ ᱥᱤᱵᱤᱞ ᱦᱚᱸ ᱥᱤᱵᱤᱞ ᱜᱮᱭᱟ, ᱟᱫᱚ ᱜᱚᱢᱠᱮ ᱟᱯᱮ ᱥᱮᱫ ᱢᱟ ᱩᱱᱠᱩ ᱡᱤᱭᱟᱹᱞᱤ ᱠᱚᱠᱚ ᱧᱟᱢ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱟᱞᱮ ᱥᱮᱱ ᱦᱚᱸ ᱚᱱᱠᱟ ᱫᱚ ᱮᱫ ᱩᱸᱦ ᱛᱟᱹᱨᱩᱵ ᱵᱟᱫ ᱠᱟᱛᱮᱫ ᱢᱚᱴᱟᱢᱩᱴᱤ ᱵᱟᱫᱽ ᱵᱟᱹᱠᱤ ᱡᱟᱦᱟᱸ ᱛᱤᱱᱟᱹᱜ ᱡᱤᱵᱽ ᱡᱤᱭᱟᱹᱞᱤ ᱢᱮᱱᱟᱜ ᱠᱚᱣᱟ ᱯᱨᱟᱭ ᱢᱟᱡᱷᱮ ᱢᱟᱡᱷᱮ ᱠᱚ ᱦᱤᱨᱤ ᱤᱫᱤ ᱞᱮᱜᱮ ᱞᱮᱜᱮᱭᱟ ᱾
ᱟᱪᱪᱷᱟ,
ᱦᱮᱸ, ᱟᱞᱮ ᱱᱚᱣᱟ ᱥᱩᱨ ᱥᱩᱯᱩᱨ ᱥᱮ ᱟᱞᱮ ᱱᱚᱣᱟ ᱮᱞᱟᱠᱟᱨᱮ ᱦᱳᱭᱛᱚ ᱵᱟᱠᱚ ᱦᱮᱡᱞᱮᱱᱟ ᱛᱚᱵᱮ ᱟᱞᱮ ᱮᱞᱟᱠᱟᱨᱮ ᱟᱞᱮ ᱵᱩᱨᱩ ᱨᱮ ᱦᱳᱭᱛᱳ ᱵᱟ ᱠᱚ ᱦᱮᱡ ᱞᱮᱱᱟ ᱟᱞᱮ ᱮᱞᱟᱠᱟ ᱨᱮᱫᱚ ᱠᱚ ᱦᱤᱡᱩᱜ ᱜᱮᱭᱟ ᱚᱱᱠᱟ ᱫᱚ᱾
ᱦᱩᱸ ᱦᱩᱸ,
ᱚᱱᱮ ᱛᱚ ᱟᱹᱰᱤ ᱞᱟᱹᱴᱩ ᱞᱟᱹᱴᱩ ᱵᱩᱨᱩ ᱥᱟᱞᱟᱜ ᱟᱞᱮᱭᱟᱜ ᱵᱩᱨᱩ ᱫᱚ ᱱᱟᱦᱟᱜ ᱛᱚᱸᱜᱮ ᱢᱮᱱᱟᱜ ᱟᱠᱟᱜ-ᱟ ᱡᱮᱢᱚᱱ ᱦᱩᱭᱩᱜ ᱠᱟᱱᱟ ᱞᱟᱹᱠᱟᱹᱥ ᱥᱤᱱᱤ ᱤᱭᱟᱹ ᱠᱚᱵᱮᱱ ᱟᱸᱡᱚᱢ ᱵᱟᱲᱟ ᱟᱠᱟᱫ ᱜᱮᱭᱟ ᱚᱱᱟ ᱠᱚ ᱵᱩᱨᱩ ᱠᱚᱨᱮ ᱫᱚ ᱟᱹᱰᱤ ᱡᱟᱹᱥᱛᱤ ᱧᱚᱜ ᱜᱮ ᱩᱱᱠᱩ ᱠᱚᱫᱚ ᱠᱚ ᱛᱟᱦᱮᱱ ᱜᱮᱭᱟ᱾
ᱦᱩᱸ ᱦᱩᱸ,
ᱦᱮᱸ ᱦᱟᱹᱛᱤ ᱠᱚ ᱚᱱᱜᱟ ᱚᱱᱟ ᱠᱚ ᱵᱩᱨᱩ ᱨᱮᱫᱚ ᱟᱹᱰᱤ ᱡᱟᱹᱥᱛᱤ ᱠᱚ ᱛᱟᱦᱮᱱᱟ ᱟᱫᱚ ᱚᱱᱟ ᱠᱚ ᱵᱩᱨᱩ ᱠᱷᱚᱱ ᱛᱚᱸᱜᱮ ᱢᱮᱱᱟᱜ ᱟᱠᱟᱫ-ᱟ ᱢᱟᱡᱷᱮ